ᱦᱮᱸ ᱵᱚᱭᱦᱟ ᱞᱟᱹᱭ ᱢᱮ᱾
ᱦᱩᱸ ᱪᱮᱫ ᱞᱮᱠᱟ ᱵᱮᱥ ᱵᱟᱲᱟ ᱜᱮ?
ᱦᱮᱸ ᱱᱤᱛᱚᱜ ᱫᱚ ᱵᱮᱥ ᱵᱟᱲᱟ ᱜᱮ᱾
ᱟᱯᱮ ᱚᱱᱛᱮ ᱫᱟᱜ ᱵᱟᱲᱟᱭ ᱟᱥᱮ ᱵᱟᱝ?
ᱚ ᱱᱚᱛᱮ ᱫᱚ ᱡᱚᱨᱚ-ᱡᱚᱨᱚ ᱵᱟᱲᱟᱜ ᱜᱮᱭᱟ᱾
ᱦᱩᱸ᱾
ᱟᱨ ᱟᱯᱮ ᱚᱱᱛᱮ ᱦᱩᱞ ᱢᱟᱦᱟ ᱛᱟᱦᱸᱞᱮ ᱪᱮᱫ ᱞᱮᱠᱟ ᱯᱮ ᱢᱟᱱᱟᱣᱮᱫᱟ?
ᱦᱩᱞ ᱢᱟᱦᱟ ᱫᱚ ᱯᱚᱨᱛᱮᱠ ᱵᱚᱪᱷᱚᱨ ᱜᱮ ᱢᱟᱱᱟᱣ ᱦᱩᱭᱩᱜᱼᱟ᱾ ᱢᱤᱫ ᱡᱟᱭᱜᱟ ᱨᱮ ᱢᱟ ᱯᱚᱨᱛᱮᱠ ᱵᱚᱪᱷᱚᱨ ᱜᱮ ᱵᱚᱞ ᱮᱱᱮᱪ ᱠᱚ ᱦᱩᱭᱩᱜ ᱟ ᱛᱚ᱾
ᱦᱮᱸ᱾ ᱟᱵᱚ ᱫᱚ ᱱᱚᱛᱮ ᱫᱚ ᱦᱩᱞ ᱢᱟᱦᱟ ᱥᱟᱶᱛᱮ ᱠᱤᱪᱷᱩ ᱯᱟᱫᱟ ᱯᱟᱛᱟ ᱯᱚᱨᱚᱵᱽ ᱵᱚᱱ ᱢᱮᱥᱟᱜ ᱠᱟᱱ ᱛᱟᱦᱮᱱ ᱾ ᱟᱫᱚ ᱦᱩᱞ ᱢᱟᱦᱟ ᱫᱚ ᱟᱵᱚ ᱫᱚ ᱯᱚᱨᱚᱵᱽ ᱫᱚ ᱱᱮᱛᱟᱨ ᱫᱚ ᱵᱟᱝᱵᱚᱱ ᱢᱮᱥᱟᱣᱟᱜ ᱠᱟᱱᱟ ᱛᱚ ᱠᱟᱨᱚᱱ ᱦᱩᱞ ᱢᱟᱦᱟ ᱫᱚ ᱢᱤᱫᱴᱤᱡ ᱯᱟᱛᱟ ᱯᱚᱨᱚᱵᱽ ᱞᱮᱠᱟ ᱡᱤᱱᱤᱥ ᱫᱚ ᱵᱟᱝ ᱠᱟᱱ ᱛᱟᱵᱚᱱᱟ ᱦᱮᱸᱥᱮ ᱵᱟᱝ?
ᱦᱩᱸ᱾
ᱛᱚ ᱵᱚᱭᱦᱟ ᱤᱧ ᱠᱤᱪᱷᱩ ᱠᱩᱠᱞᱤ ᱛᱮᱞᱟᱧ ᱫᱚᱦᱚᱭ ᱛᱟᱞᱟᱝᱟ?
ᱦᱩᱸ ᱦᱩᱸ ᱞᱟᱹᱭᱢᱮ᱾
ᱟᱪᱪᱷᱟ ᱫᱚᱢᱮ ᱦᱚᱲ ᱠᱚ ᱞᱟᱹᱭ ᱵᱟᱲᱟᱭᱟ ᱡᱮ ᱟᱵᱚ ᱥᱟᱱᱛᱟᱲ ᱫᱚ ᱠᱤᱪᱷᱩ ᱛᱟᱭᱚᱢ ᱨᱮ ᱢᱮᱱᱟᱜ ᱵᱚᱱᱟ ᱟᱫᱚ ᱟᱵᱚ ᱪᱮᱫᱟᱜ? ᱛᱟᱭᱚᱢ ᱨᱮ ᱢᱮᱱᱟᱜ ᱵᱚᱱᱟ ᱠᱟᱹᱴᱤᱡ ᱱᱚᱣᱟ ᱠᱚᱫᱚ ᱞᱟᱹᱭ ᱯᱟᱥᱱᱟᱣ ᱛᱟᱞᱟᱝ ᱢᱮ ᱟᱢᱟᱜ ᱵᱩᱡᱽ ᱛᱮ ᱡᱟᱦᱟᱸ ᱞᱮᱠᱟ ᱟᱢᱮᱢ ᱵᱩᱡᱽ ᱵᱟᱲᱟᱭᱮᱫᱟ᱾
ᱛᱟᱭᱚᱢ ᱨᱮᱫᱚ ᱱᱤᱭᱟᱹ ᱦᱚᱛᱮ ᱛᱮ ᱠᱚ ᱢᱮᱱ ᱵᱟᱲᱟᱭᱮᱫᱟ ᱟᱫᱚ ᱡᱟᱦᱟᱸ ᱚᱞᱚᱜ ᱯᱟᱲᱦᱟᱣ ᱟᱵᱚᱨᱤᱱ ᱥᱟᱱᱛᱟᱞ ᱥᱚᱢᱟᱡᱽ ᱨᱤᱱ ᱦᱚᱲ ᱡᱟᱦᱟᱸ ᱥᱮ ᱜᱤᱫᱽᱨᱟᱹ ᱠᱚ ᱚᱞᱚᱜ ᱯᱟᱲᱦᱟᱣ ᱫᱤᱠ ᱫᱤᱭᱮ ᱡᱟᱦᱟᱸ ᱞᱮᱠᱟ ᱞᱟᱦᱟ ᱫᱚᱨᱠᱟᱨ ᱛᱟᱵᱚᱱ ᱥᱮ ᱚᱱᱝᱠᱟ ᱞᱟᱦᱟ ᱩᱪᱤᱛ ᱠᱟᱱ ᱛᱟᱵᱚᱱᱟ᱾ ᱟᱫᱚ ᱵᱟᱝ ᱠᱚ ᱚᱞᱚᱜ ᱯᱟᱲᱦᱟᱣ ᱥᱮ ᱵᱟᱝᱠᱚ ᱫᱷᱮᱭᱟᱱᱟᱜ ᱠᱟᱱ ᱛᱟᱵᱚᱱᱟ ᱚᱱᱟ ᱛᱮᱜᱮ ᱢᱮᱱ ᱵᱟᱲᱟ ᱮᱫᱟ ᱠᱚ ᱡᱮ ᱦᱮᱸ ᱟᱫᱚ ᱤᱧ ᱫᱩᱧ ᱢᱮᱱᱟ ᱡᱮ ᱡᱮᱨᱚᱠᱚᱢᱤᱧ ᱧᱮᱞᱫᱟ ᱞᱟᱦᱟ ᱠᱷᱚᱡ ᱫᱚ ᱚᱱᱮᱠᱴᱟ ᱜᱮ ᱞᱟᱦᱟᱣ ᱠᱟᱱᱟ ᱠᱚ᱾ ᱟᱵᱚᱨᱮᱱ ᱦᱚᱲ ᱥᱟᱱᱛᱟᱞ ᱥᱚᱢᱟᱡᱽ ᱨᱮᱱ ᱦᱚᱲ ᱫᱚ ᱞᱟᱦᱟᱛᱮ ᱡᱮᱨᱚᱠᱚᱢ ᱛᱟᱦᱮᱸ ᱠᱟᱱᱟ ᱚᱞᱚᱜ ᱯᱟᱲᱦᱟᱣ ᱫᱚ ᱮᱠᱫᱚᱢ ᱜᱤ ᱵᱟᱝ ᱵᱚᱨᱟᱵᱚᱨ ᱜᱤ ᱞᱮᱠᱟᱜᱮ ᱛᱟᱦᱮᱸ ᱠᱟᱱᱟ ᱟᱫᱚ ᱱᱤᱛᱚᱜ ᱫᱚ ᱚᱞᱪᱤᱠᱤ ᱦᱚᱸ ᱵᱷᱟᱹᱜᱤ ᱵᱷᱟᱹᱜᱤ ᱢᱟᱪᱮᱫ ᱠᱚ ᱵᱮᱱᱟᱣ ᱠᱟᱱᱟ ᱚᱞᱪᱤᱠᱤ ᱨᱮ ᱱᱤᱭᱟᱹ ᱫᱚ ᱢᱤᱫᱴᱤᱡ ᱢᱟᱨᱟᱝ ᱥᱮ ᱦᱩᱰᱤᱧ ᱵᱷᱟᱥᱟ ᱤᱭᱟᱹ ᱫᱚ ᱵᱟᱝ ᱠᱟᱱᱟ ᱢᱤᱫᱴᱮᱱ ᱵᱷᱟᱹᱜᱤ ᱥᱳᱢᱵᱟᱫ ᱜᱤ ᱠᱟᱱᱟ ᱡᱮ ᱦᱮᱸ ᱞᱟᱦᱟᱜ ᱠᱟᱱᱟ ᱠᱚ ᱟᱫᱚ ᱦᱮᱸ ᱱᱚᱜᱼᱚᱭ ᱡᱮ ᱯᱟᱛᱟ ᱪᱷᱟᱛᱟ ᱫᱚᱢᱮ ᱡᱮ ᱦᱩᱭᱩᱜ ᱠᱟᱱᱟ ᱥᱮ ᱡᱟᱦᱟᱸ ᱦᱩᱭᱩᱜ ᱠᱟᱱᱟ ᱵᱟᱹᱲᱤᱡ ᱫᱚ ᱵᱟᱝ ᱠᱟᱱᱟ ᱚᱱᱟ ᱫᱚ ᱞᱮᱠᱟᱱᱟᱜ ᱠᱟᱹᱢᱤᱟᱭ ᱱᱟᱭ ᱯᱨᱳᱜᱨᱟᱢ ᱡᱟᱦᱟᱸ ᱢᱮᱱᱮᱫ ᱠᱚ ᱚᱱᱟ ᱟᱹᱣᱲᱤ ᱜᱮᱠᱚ ᱮᱱᱮᱡ ᱠᱟᱱᱟ ᱠᱚ ᱡᱟᱦᱟᱸ ᱢᱟᱱᱮ ᱥᱚᱵᱫᱽᱚ ᱫᱚ ᱛᱷᱚᱲᱟ ᱫᱚᱥᱨᱟ ᱜᱮᱭᱟ ᱥᱮ ᱚᱱᱟ ᱫᱚ ᱚᱱᱟᱛᱮ ᱵᱟᱹᱧ ᱧᱩᱢ ᱮᱫᱟ ᱟᱫᱚ ᱦᱚᱸᱜᱚᱭ ᱤᱱᱠᱟ ᱡᱮ ᱮᱱᱮᱡ ᱵᱟᱲᱟᱭ ᱠᱟᱱᱟ ᱠᱚ ᱚᱱᱟ ᱚᱱᱟ ᱠᱚ ᱡᱩᱫᱤ ᱛᱷᱚᱲᱟ ᱠᱚᱢᱚᱜᱼᱟ ᱥᱮ ᱤᱱᱠᱟ ᱱ ᱢᱚᱸᱡᱽᱛᱮ ᱡᱩᱫᱤ ᱯᱨᱳᱜᱨᱟᱢ ᱠᱚ ᱦᱩᱭᱩᱜᱼᱟ ᱛᱟᱦᱟᱞᱮ ᱠᱷᱟᱱ ᱪᱮ ᱢᱟᱱᱮ ᱟᱵᱚᱣᱟᱜ ᱡᱟᱦᱟᱸ ᱟᱨ ᱱᱤᱭᱟᱹ ᱦᱚ ᱠᱟᱱᱟ ᱵᱷᱤᱰᱭᱳ ᱦᱚᱸᱠᱚ ᱟᱲᱟᱜ ᱵᱟᱲᱟᱭᱮᱫᱟ ᱤᱭᱩᱴᱩᱵᱽ ᱯᱷᱮᱥᱵᱩᱠ ᱠᱚᱨᱮ ᱤᱭᱩᱴᱩᱵᱽ ᱯᱷᱮᱥᱵᱩᱠ ᱨᱮ ᱵᱷᱤᱰᱤᱭᱳ ᱡᱮ ᱠᱚ ᱟᱲᱟᱜ ᱮᱫᱟ ᱚᱱᱟ ᱫᱚ ᱵᱟᱝᱠᱚ ᱚᱲᱟᱜ ᱞᱮᱠᱷᱟᱡ ᱴᱷᱤᱠᱚᱜᱼᱟ ᱚᱱᱟ ᱫᱚ ᱮᱴᱟᱜ ᱦᱚᱲᱠᱚ ᱵᱟᱲᱟᱭ ᱦᱚᱪᱚᱭᱮᱫ ᱠᱚᱣᱟ ᱠᱚ ᱡᱮ ᱟᱞᱮ ᱫᱚ ᱱᱤᱱᱟᱹᱜ ᱞᱮ ᱱᱚᱝᱠᱟ ᱞᱮ ᱵᱟᱹᱲᱤᱡ ᱜᱮᱭᱟ ᱵᱚᱞᱮ ᱟᱫᱚ ᱱᱩᱠᱩ ᱠᱚᱫᱚ ᱠᱚ ᱢᱚᱱᱮ ᱮ ᱦᱮᱸ ᱱᱚᱝᱠᱟ ᱞᱮ ᱟᱲᱟᱜᱟᱛᱚ ᱵᱷᱤᱭᱩᱥ ᱫᱚᱢᱮ ᱦᱤᱡᱩᱜᱼᱟ ᱛᱚ ᱟᱞᱮᱭᱟᱜ ᱤᱱᱠᱟᱢ ᱦᱩᱭᱩᱜᱼᱟ ᱠᱤᱱᱛᱩ ᱚᱱᱟ ᱤᱱᱠᱟᱢ ᱪᱚᱠᱠᱷᱚᱨ ᱨᱮᱛᱚ ᱮ ᱤᱱᱠᱟᱢ ᱱᱤᱡᱮᱨᱟᱜ ᱢᱟᱱᱮ ᱥᱟᱨᱛᱷᱚᱯᱚᱨ ᱞᱮᱠᱟ ᱞᱮᱠᱟᱛᱮ ᱧᱮᱞ ᱞᱮᱠᱷᱟᱡ ᱫᱚ ᱵᱟᱝ ᱦᱩᱭᱩᱜᱼᱟ ᱡᱮ ᱱᱤᱡᱮᱨᱟᱜ ᱥᱩᱵᱤᱫᱷᱟ ᱥᱚᱢᱟᱡ ᱦᱚᱸ ᱧᱮᱞ ᱦᱩᱭᱩᱜ ᱟᱥᱮ
ᱦᱮᱸ
ᱚᱱᱠᱟ ᱠᱚ ᱠᱚᱨᱟᱣ ᱮᱫᱟ ᱵᱤ ᱵᱤᱰᱤᱭᱳ ᱠᱚ ᱠᱚ ᱟᱲᱟᱜ ᱮᱫᱟ
ᱰᱤᱯᱷᱮᱠᱴᱮ ᱯᱷᱮᱞᱟᱭ ᱮᱫ ᱛᱟᱵᱚᱱᱟ ᱚᱱᱮ ᱠᱤᱪᱷᱩ ᱠᱤᱪᱷᱩ ᱨᱳᱥᱴᱟᱨ ᱚᱱᱠᱟ ᱢᱮᱱᱟᱜ ᱠᱚᱣᱟ ᱡᱟᱦᱟᱸ ᱫᱚ ᱟᱵᱚ ᱠᱚᱱᱴᱮᱱᱴ ᱦᱤᱥᱟᱹᱵ ᱛᱮ ᱡᱟᱦᱟᱸ ᱛᱤᱱ ᱫᱤᱱ ᱨᱮᱱᱟᱜ ᱵᱷᱤᱰᱤᱭᱳ ᱜᱮᱵᱚᱱ ᱯᱟᱸᱡᱟ ᱩᱰᱩᱠᱟᱜ ᱟᱨᱵᱚᱱ ᱢᱮᱱᱜᱼᱼᱟ ᱱᱚᱜᱚ ᱱᱚᱝᱠᱟ ᱟᱵᱚ ᱫᱚ ᱡᱟ ᱵᱚᱱᱟ ᱱᱚᱜ ᱱᱟ ᱛᱚ ᱫᱚᱢᱮ ᱤᱯᱷᱮᱠᱴ ᱮ ᱯᱷᱮᱞᱟᱣ ᱮᱫᱟ ᱠᱟᱨᱚᱱ ᱢᱟᱱᱮ ᱦᱚᱲ ᱠᱚ ᱢᱮᱱᱫᱟ ᱱᱩᱠᱩ ᱪᱮᱛᱟᱱ ᱨᱮᱫᱚ ᱫᱚᱢᱮ ᱡᱟᱹᱱᱤᱡ ᱮᱴᱟᱜ ᱡᱟᱹᱛᱤ ᱦᱚᱲ ᱠᱚᱠᱚ ᱱᱟᱦᱟ ᱟᱪᱟᱨ ᱵᱟᱲᱟᱭᱮᱫᱟ ᱚᱱᱮ ᱚᱱᱠᱟ ᱠᱚ ᱫᱚᱢᱮ ᱤᱯᱷᱮᱠᱴ ᱪᱟᱞᱟᱜ ᱠᱟᱱᱟ ᱥᱟᱹᱨᱤ ᱜᱮ ᱤᱧ ᱚᱱᱠᱟᱧ ᱧᱮᱞ ᱵᱟᱲᱟᱭᱮᱫᱟ
ᱛᱚ ᱱᱤᱭᱟᱹ ᱫᱚ ᱡᱩᱫᱤ ᱩᱱᱠᱩ ᱨᱳᱥᱴᱟᱨ ᱠᱚᱦᱚᱸ ᱡᱩᱫᱤ ᱵᱟᱝ ᱠᱚ ᱵᱮᱱᱟᱣᱟ ᱵᱟᱝ ᱚᱱᱠᱟᱱᱟᱜ ᱵᱷᱤᱰᱤᱭᱳ ᱢᱚᱡᱽ ᱟᱜ ᱟᱜᱩᱭ ᱯᱮ ᱵᱮᱱᱟᱣ ᱢᱚᱡᱟ ᱨᱳᱥᱴᱮᱴ ᱨᱳᱥᱴᱟᱨᱯᱮ ᱨᱳᱥᱴ ᱯᱮ ᱠᱤᱱᱛᱩ ᱱᱩᱠᱩ ᱫᱚ ᱵᱟᱹᱲᱤᱡᱟᱜ ᱦᱮᱸ ᱛᱚ ᱚᱱᱟ ᱫᱚ ᱦᱳᱭ ᱦᱳᱭ
ᱟᱨ ᱡᱟᱦᱟᱸ ᱚᱱᱮ ᱨᱤᱥᱮᱱᱴ ᱡᱟᱦᱟᱸ ᱠᱤᱪᱷᱩ ᱟᱵᱚ ᱦᱳᱭᱛᱳ ᱟᱵᱚ ᱱᱤᱭᱟᱹ ᱡᱟᱦᱟᱱᱟᱜ
ᱮᱴᱟᱜ
ᱟᱢᱟᱜ ᱛᱷᱚᱲᱟ ᱱᱮᱴᱳᱣᱟᱨᱠ ᱛᱷᱚᱲᱟ ᱰᱤᱥᱴᱟᱵᱽᱫᱟᱭ ᱟᱢᱟᱜ
ᱦᱮᱛᱚ ᱴᱷᱤᱠ ᱜᱮᱭᱟ
ᱦᱮᱸ ᱱᱤᱛᱚᱜ ᱴᱷᱤᱠ ᱜᱮᱭᱟ
ᱦᱮᱸ ᱴᱷᱤᱠ ᱫᱚ ᱴᱷᱤᱠ ᱜᱮᱭᱟ ᱢᱮᱱᱠᱷᱟᱱ ᱟᱫᱚ ᱪᱮᱫ ᱞᱮᱠᱟᱛᱮ ᱮᱱᱛᱮᱜ ᱮ ᱰᱤᱥᱴᱟᱵ ᱫᱟ
ᱞᱟᱹᱭ ᱢᱮ ᱱᱤᱛᱚᱜ ᱢᱚᱡᱽ ᱜᱮ ᱟᱡᱚᱢᱚᱜ ᱠᱟᱱᱟ
ᱦᱮᱸ ᱟᱫᱚ ᱟᱨ ᱚᱱᱮ ᱚᱱᱟ ᱯᱟᱛᱟ ᱪᱷᱟᱛᱟ ᱠᱚᱨᱮ ᱵᱚᱱ ᱫᱚᱢᱮ ᱵᱚᱱ ᱫᱟᱬᱟ ᱵᱟᱲᱟᱭ ᱠᱟᱱᱟ ᱟᱨ ᱵᱷᱤᱰᱤᱭᱳ ᱠᱚ ᱠᱚ ᱟᱲᱟᱜᱮᱫ ᱛᱟᱵᱚᱱᱟ ᱦᱟᱱᱟ ᱱᱟᱣᱟ ᱚᱱᱮ ᱚᱱᱟ ᱢᱟᱱᱮ ᱮᱱ ᱮᱱᱮᱡ ᱥᱮᱨᱮᱧ ᱠᱟᱛᱮ ᱟᱨ ᱚᱱᱮ ᱚᱱᱟ ᱫᱚᱢᱮ ᱳᱭ ᱫᱟᱜ ᱡᱟᱹᱲᱤ ᱵᱟᱲᱟᱨᱟ ᱨᱮ ᱦᱟᱱᱟ ᱱᱟᱣᱟ ᱚᱝᱠᱟ ᱤᱭᱟᱹ ᱠᱟᱛᱮ ᱫᱚᱢᱮ ᱦᱮᱸ ᱚᱝᱠᱟ ᱠᱟᱛᱮ ᱠᱚ ᱟᱲᱟᱜ ᱮᱫ ᱛᱟᱵᱚᱱ ᱱᱚᱣᱟ ᱤᱯᱷᱮᱠᱴ ᱫᱚ ᱟᱵᱚᱣᱟᱜ ᱤᱭᱟᱹ ᱫᱟ ᱢᱟᱱᱮ ᱯᱷᱮᱞᱟᱣ ᱫᱟ
ᱦᱮᱸ ᱧᱮᱞᱟᱢ ᱵᱷᱟᱜᱤ ᱵᱷᱟᱜᱤ ᱵᱞᱚᱜᱟᱨ ᱦᱚᱸ ᱢᱮᱱᱟᱜ ᱠᱚᱣᱟ ᱩᱱᱠᱩ ᱡᱮᱢᱚᱱ ᱚᱱᱟ ᱠᱚᱫᱚ ᱵᱟᱝᱠᱚ ᱟᱲᱟᱜ ᱵᱟᱲᱟᱭᱟ ᱛᱚ ᱦᱳᱭᱠᱟ ᱡᱩᱫᱤ ᱠᱚ ᱵᱮᱱᱟᱣ ᱟᱲᱟᱜ ᱠᱟᱛᱮ ᱵᱷᱤᱰᱤᱭᱳ ᱛᱚ ᱠᱳᱱᱳ ᱟᱯᱚᱛᱛᱤ ᱵᱟᱹᱱᱩᱜᱼᱟ ᱠᱤᱱᱛᱩ ᱮᱢᱚᱱ ᱠᱚ ᱟᱲᱟᱜ ᱫᱟᱠᱚ ᱚᱱᱟ ᱫᱚ ᱟᱵᱚᱣᱟᱜ ᱦᱚᱲ ᱠᱚ ᱦᱚᱲᱟᱜ ᱥᱚᱢᱟᱡᱽ ᱠᱚ ᱢᱟᱱᱮ ᱦᱚᱲ ᱟᱵᱚ ᱠᱟᱹᱴᱤᱡ ᱮ ᱵᱚᱱᱟ ᱠᱚ ᱩᱱᱠᱩ ᱛᱮᱠᱚ ᱫᱤᱠᱩ ᱠᱚᱴᱷᱮᱱ ᱦᱮᱸ
ᱢᱟᱡᱷᱮ ᱢᱚᱫᱽᱫᱷᱮ ᱯᱷᱮᱥᱵᱩᱠ ᱡᱟᱦᱟᱸ ᱠᱚᱨᱮ ᱤᱭᱟᱹ ᱠᱚᱨᱮ ᱠᱚ ᱯᱳᱥᱴ ᱵᱟᱲᱟᱭᱮᱫᱟ ᱡᱮ ᱟᱵᱚ ᱥᱟᱱᱛᱟᱲ ᱦᱚᱲ ᱫᱚ ᱟᱹᱰᱤ ᱞᱟᱛᱟᱨ ᱨᱮ ᱢᱮᱱᱟᱜ ᱵᱚᱱᱟ ᱟᱫᱚ ᱚᱱᱟ ᱚᱱᱟ ᱠᱚ ᱞᱟᱹᱭ ᱵᱟᱲᱟ ᱮᱴᱟᱜ ᱦᱚᱲ ᱟᱵᱚ ᱫᱚᱢᱮ ᱞᱟᱛᱟᱨ ᱨᱮᱠᱚ ᱢᱚᱱᱮᱭᱮᱫ ᱵᱚᱱᱟ
ᱦᱮᱸ
ᱵᱟᱠᱷᱟᱡ ᱟᱵᱚ ᱫᱚ ᱞᱟᱛᱟᱨ ᱨᱮᱫᱚ ᱵᱟᱹᱱᱩᱜ ᱵᱚᱱᱟ ᱪᱮᱛᱟᱱ ᱥᱮᱫ ᱵᱚᱱ ᱞᱟᱦᱟ ᱨᱟᱠᱟᱵ ᱞᱟᱹᱜᱤᱫᱚᱜ ᱠᱟᱱᱟ ᱦᱚᱲ ᱟᱵᱚ ᱠᱚ ᱢᱚᱱᱮᱭᱮᱫ ᱵᱚᱱᱟ ᱱ ᱞᱟᱛᱟᱨ ᱨᱮᱱ ᱦᱚᱲ ᱠᱟᱱᱟ ᱠᱚ ᱞᱟᱛᱟᱨ ᱨᱮᱱᱟᱜ ᱯᱚᱫ ᱜᱮ ᱡᱟᱦᱟᱱᱟᱜ ᱵᱚᱱ ᱮᱢᱟ ᱠᱚᱣᱟ ᱤᱱᱟᱹ ᱾ ᱤᱱᱟ ᱠᱷᱟᱱᱡ ᱜᱮ ᱱᱩᱠᱩ ᱫᱚᱠᱚ ᱠᱩᱥᱤᱭᱟᱜᱼᱟ ᱥᱮ ᱟᱹᱰᱤ ᱢᱟᱨᱟᱝ ᱠᱚ ᱢᱚᱱᱮᱭᱟ
ᱤᱧ ᱢᱮ ᱡᱮ ᱚᱞᱚᱜ ᱯᱟᱲᱦᱟᱣ ᱨᱮᱱᱟᱜ ᱦᱟᱨ ᱡᱩᱫᱤ ᱟᱵᱚ ᱦᱚᱲᱟᱜ ᱡᱩᱫᱤ ᱵᱮᱥᱤᱜᱼᱟ ᱵᱟᱝ ᱛᱟᱦᱞᱮ ᱠᱷᱟᱱᱡ ᱡᱮ ᱢᱟᱱᱮ ᱟᱵᱚ ᱥᱚᱠᱛᱚᱜ ᱟᱵᱚᱱ ᱚᱠᱚᱭ ᱩᱠᱤᱞ ᱵᱮᱱᱟᱜ ᱱᱤᱭ ᱯᱟᱲᱦᱟᱣ ᱦᱚᱪᱟᱭ ᱟᱵᱚ ᱦᱚᱲ ᱜᱮ ᱠᱚ ᱩᱠᱤᱞ ᱱ ᱯᱩᱞᱤᱥ ᱨᱮ ᱪᱟᱞᱟᱣ ᱦᱚᱪᱚ ᱯᱩᱞᱤᱥ ᱨᱮᱠᱚ ᱡᱟᱞᱫᱤ ᱜᱮᱠᱚ ᱧᱟᱢᱟ
ᱦᱮᱸ
ᱦᱚᱲ ᱯᱩᱞᱤᱥ ᱨᱮ ᱠᱟᱹᱢᱤ ᱡᱩᱫᱤ ᱦᱟᱭᱤᱴ ᱡᱩᱫᱤ ᱢᱮᱱᱟᱜ ᱛᱟᱭᱟ ᱛᱚ ᱡᱚᱞᱫᱤ ᱠᱚ ᱠᱟᱹᱢᱤ ᱠᱚ ᱧᱟᱢᱟ
ᱦᱮ
ᱪᱟᱞᱟᱣ ᱪᱩᱣᱟ ᱟᱭ ᱩᱠᱤᱞ ᱵᱮᱱᱟᱣ ᱪᱩᱣᱟ ᱟᱭ ᱥᱮ ᱰᱟᱠᱛᱟᱨ ᱞᱟᱭᱤᱱ ᱯᱟᱲᱦᱟᱣ ᱪᱩᱣᱟ ᱟᱭ ᱥᱮ ᱡᱟᱦᱟᱸ ᱱᱟ ᱜᱮ ᱦᱳᱠ ᱢᱤᱫ ᱵᱷᱟᱹᱜᱤ ᱯᱳᱥᱴ ᱨᱮ ᱡᱩᱫᱤ ᱠᱚ ᱪᱟᱞᱟᱜᱼᱟ ᱥᱮ ᱚᱞᱚᱜ ᱯᱟᱲᱦᱟᱜ ᱫᱤᱠ ᱫᱤᱭᱮ ᱡᱩᱫᱤ ᱚᱞᱚᱜ ᱯᱟᱲᱦᱟᱜ ᱨᱮᱦᱚᱸ ᱡᱮ ᱵᱷᱟᱹᱜᱤ ᱰᱤᱜᱽᱨᱤ ᱠᱚ ᱡᱩᱫᱤ ᱦᱟᱹᱥᱤᱞ ᱟᱠᱚ
ᱦᱮᱸ
ᱟᱵᱚ ᱦᱚᱲ ᱥᱚᱢᱟᱡ ᱟᱨᱚ ᱞᱟᱦᱟᱜ ᱟᱠᱚ
ᱦᱮᱸ
ᱡᱚᱭᱚᱱ ᱛᱤᱦᱤᱧ ᱫᱨᱚᱯᱚᱫᱤ ᱢᱩᱨᱢᱩ ᱨᱟᱥᱴᱨᱚᱯᱚᱛᱤ ᱠᱟᱱᱟ ᱱᱩᱭ ᱫᱚ ᱟᱭᱟᱜ ᱢᱟᱱᱮ ᱪᱮᱛᱟᱱ ᱠᱷᱚᱱ ᱧᱮᱞ ᱠᱟᱛᱮᱜ ᱛᱚ ᱩᱱᱤ ᱫᱚ ᱨᱟᱥᱴᱨᱚᱯᱚᱛᱤ ᱫᱚ ᱵᱟᱝ ᱠᱚ ᱵᱮᱱᱟᱣ ᱟᱠᱟᱫᱮᱭᱟ ᱩᱱᱤ ᱚᱞᱚᱜ ᱯᱟᱲᱦᱟᱜ ᱢᱮᱱᱟᱜ ᱛᱟᱭᱟ᱾ ᱚᱱᱟ ᱛᱮᱜᱮ ᱨᱟᱥᱴᱨᱚᱯᱚᱛᱤ ᱯᱚᱫ ᱨᱮᱠᱚ ᱫᱚᱦᱚ ᱟᱠᱟᱫᱮ᱾
ᱦᱮᱸ
ᱮᱵᱟᱨ ᱠᱟᱹᱢᱤ ᱡᱟᱦᱟ ᱞᱮᱠᱟ ᱜᱮ ᱚᱱᱟ ᱫᱚ ᱚᱱᱟ ᱫᱚ ᱚᱱᱟ ᱫᱚ ᱟᱞᱟᱫᱟ ᱵᱤᱥᱚᱭ ᱠᱟᱱᱟ ᱪᱮᱫ ᱠᱟᱹᱢᱤ ᱠᱚᱨᱟ ᱫᱟ ᱵᱟᱭ ᱠᱚᱨᱟᱣᱫᱟ ᱚᱱᱟ ᱠᱚᱨᱮ ᱠᱩᱥᱤᱟᱭ ᱠᱟᱱᱟ ᱠᱚ ᱚᱱᱟ ᱠᱚᱨᱮ ᱫᱚ ᱵᱟᱝᱠᱚ ᱠᱩᱥᱤᱭᱟᱜ ᱛᱟᱦᱮᱸ ᱠᱟᱱᱟ ᱠᱟᱹᱢᱤ ᱚᱱᱟ ᱫᱚ ᱟᱞᱟᱫᱟ ᱵᱤᱥᱚᱭ ᱠᱤᱱᱛᱩ ᱦᱮᱸ ᱢᱤᱫᱴᱮᱱ ᱵᱷᱟᱜᱤ ᱯᱳᱥᱴ ᱨᱮ ᱛᱚ ᱢᱮᱱᱟᱭᱟ ᱚᱞᱚᱜ ᱯᱟᱲᱦᱟᱣ ᱠᱟᱨᱚᱱ ᱛᱮ ᱛᱚ ᱤᱱᱠᱟᱹ ᱚᱞᱚᱜ ᱯᱟᱲᱦᱟᱜ ᱛᱟᱦᱮᱱ ᱠᱷᱟᱡ ᱛᱟᱞᱦᱮ ᱟᱵᱚ ᱦᱚᱲᱟᱜ ᱟᱹᱰᱤᱵᱚᱱ ᱞᱟᱦᱟ ᱫᱟᱲᱮᱭᱟᱜᱼᱟ
ᱦᱮᱸ ᱟᱨ ᱱᱮᱜᱼ ᱱᱤᱭᱟᱹ ᱢᱤᱫᱴᱤᱡ ᱤᱧ ᱟᱸᱡᱚᱢ ᱤᱫᱟ ᱟᱵᱚ ᱥᱟᱱᱛᱟᱲ ᱡᱟᱦᱟᱸ ᱛᱤᱱᱟᱹᱜ ᱟᱛᱳ ᱨᱮᱢ ᱪᱟᱞᱟᱜᱼᱟ ᱧᱮᱞ ᱠᱚᱢ ᱯᱚᱨᱛᱮᱠ ᱟᱛᱩ ᱨᱮ ᱠᱤᱪᱷᱩ ᱜᱟᱱ ᱮᱢᱚᱱ ᱦᱚᱲ ᱠᱚ ᱛᱟᱦᱮᱱᱟ ᱫᱚᱥᱴᱤ ᱵᱟᱨᱚᱴᱤ ᱯᱟᱹᱣᱨᱟᱹ ᱵᱟᱹᱜᱤ ᱛᱮᱫᱚ ᱫᱟᱜ ᱯᱩᱡᱟᱹᱭᱟ ᱟᱫᱚ ᱚᱱᱟ ᱴᱷᱤᱠᱚᱜ ᱟ ᱥᱮ ᱵᱟᱝ ᱴᱷᱤᱠᱚᱜᱼᱟ
ᱵᱟ ᱚᱱᱟ ᱫᱚ ᱡᱟᱦᱟᱸ ᱠᱚ ᱧᱩ ᱠᱟᱛᱮᱫ ᱠᱚ ᱵᱷᱤᱸᱫᱟᱹᱲ ᱵᱟᱲᱟᱭ ᱠᱟᱱᱟ ᱵᱟᱡᱟᱨ ᱠᱚᱨᱮ ᱞᱮᱴ ᱠᱚᱨᱮ ᱥᱮ ᱡᱟᱦᱟᱸ ᱠᱚᱨᱮᱜ ᱜᱮ ᱦᱳᱠ ᱚᱱᱟ ᱫᱚ ᱟᱠᱩ ᱟᱜ ᱟᱵᱚ ᱱᱤᱡᱮᱨᱟᱜ ᱜᱮ ᱮᱵᱟᱨ ᱡᱟᱦᱟᱸ ᱡᱟᱭᱜᱟ ᱨᱮ ᱢᱮᱱᱟᱜ ᱠᱚᱣᱟ ᱟᱵᱚ ᱦᱚᱲ ᱚᱱᱟ ᱡᱟᱭᱜᱟ ᱨᱮ ᱡᱩᱫᱤ ᱧᱩ ᱠᱟᱛᱮ ᱠᱚ ᱜᱩᱲᱫᱟᱹᱱ ᱵᱟᱲᱟᱭᱟᱠᱚ ᱟᱫᱚ ᱮᱛᱚ ᱠᱚ ᱧᱩᱭᱼᱼ ᱡᱮ ᱚᱲᱟᱜ ᱦᱚᱸ ᱵᱟᱭ ᱨᱩᱣᱟᱹᱲ ᱫᱟᱲᱮᱭᱟᱜᱼᱟ ᱚᱱᱮ ᱦᱚᱲ ᱦᱚᱨ ᱨᱮᱜᱮ ᱟᱫᱚ ᱵᱷᱸᱤᱫᱟᱹᱲᱮᱱ ᱜᱮ ᱜᱩᱲᱫᱟᱹᱝ ᱮᱱᱜᱜᱤ᱾ ᱛᱚ ᱚᱱᱟ ᱠᱟᱨᱚᱱ ᱛᱮ ᱩᱱᱤ ᱟᱭᱟᱜ ᱟᱭᱟᱜ ᱚᱸᱰᱮ ᱮᱞᱟᱠᱟ ᱨᱮᱱᱟᱜ ᱦᱚᱲ ᱢᱤᱫᱴᱮᱱ ᱵᱟᱹᱲᱤᱡ ᱥᱮᱫ ᱪᱟᱞᱟᱜ ᱠᱟᱱᱟ ᱡᱮ ᱦᱮᱸ ᱱᱩᱠᱩ ᱦᱚᱲ ᱫᱚ ᱚᱱ ᱠᱟᱱᱟ ᱠᱚ
ᱦᱳᱭ ᱠᱤᱪᱷᱩ ᱠᱤᱪᱷᱩ ᱚᱱᱠᱟᱱ ᱟᱵᱚᱨᱮᱱ ᱴᱮᱱ ᱦᱚᱲ ᱢᱮᱱᱟᱜ ᱠᱚᱣᱟ ᱡᱮ ᱱᱚᱜᱼ ᱡᱮᱢᱚᱱ ᱟᱞᱮ ᱨᱮᱱ ᱫᱚ ᱱᱚᱜᱼ ᱱᱤᱝᱠᱟᱹ ᱨᱟᱥᱛᱟ ᱨᱮ ᱧᱩ ᱠᱟᱛᱮᱭ ᱜᱤᱛᱤᱡ ᱠᱟᱱᱟ, ᱟᱫᱚ ᱱᱚᱜ-ᱚ ᱱᱚᱭᱟ ᱫᱚᱢᱮ ᱦᱮᱱᱟᱜ -ᱟ ᱟᱫᱚ ᱚᱱᱟ ᱠᱚ ᱵᱟᱝ, ᱥᱚᱡᱷᱮ ᱱᱤᱛᱚᱜ ᱫᱚ ᱟᱵᱚ ᱫᱚ ᱞᱟᱛᱟᱨ ᱨᱮᱜᱮ ᱠᱚ ᱢᱚᱱᱮ ᱵᱚᱱᱟ ᱪᱮᱫ ᱠᱟᱱᱟ
ᱨᱚᱲ ᱠᱟᱹᱴᱤᱡ ᱟᱥᱛᱮ ᱟᱸᱡᱚᱢᱚᱜ ᱠᱟᱱ ᱛᱟᱢᱟ᱾
ᱟᱫᱚ ᱢᱮᱱᱠᱷᱟᱱ ᱠᱞᱤᱭᱟᱨ ᱫᱚ ᱪᱟᱞᱟᱜ ᱠᱟᱱᱟ ᱛᱚ ᱟᱸᱡᱚᱢᱚᱜ ᱠᱟᱱ ᱜᱮᱭᱟ
ᱦᱮᱸ ᱚᱱᱟ ᱛᱮᱦᱚᱸ ᱨᱤᱡᱮᱠᱴᱚᱜᱼᱟ, ᱨᱚᱲ ᱟᱥᱛᱮ ᱛᱟᱦᱮᱱ ᱠᱷᱟᱡ ᱦᱚᱸ ᱨᱤᱡᱮᱠᱴᱚᱜᱼᱟ
ᱦᱮᱸ ᱟᱨ ᱱᱚᱜᱼᱚᱭ ᱟᱵᱚ ᱡᱮ ᱱᱚᱜᱼᱚᱭ ᱮᱫ ᱤᱭᱟᱹ ᱟᱵᱚ ᱥᱚᱢᱟᱡ ᱨᱮ ᱡᱮ ᱤᱭᱟᱹ ᱵᱟᱭᱞᱚ ᱵᱤᱵᱚᱦᱟᱣ ᱦᱩᱭᱩᱜ ᱠᱟᱱ ᱟᱫᱚ ᱱᱚᱣᱟ ᱫᱚ ᱪᱮᱫ ᱞᱮᱠᱟ ᱠᱟᱱᱰᱤᱥᱚᱱ ᱛᱮ ᱢᱟᱱᱮ ᱦᱩᱭᱩᱜ ᱠᱟᱱᱟ ᱢᱟᱱᱮ ᱵᱟᱭᱞᱩ ᱵᱤᱵᱚᱦᱟ ᱢᱟᱱᱮ ᱛᱚ ᱠᱩᱲᱤ ᱜᱤᱫᱽᱨᱟᱹ ᱠᱚᱣᱟᱜ
ᱛᱮᱫ ᱵᱟᱹᱧ ᱵᱩᱡ ᱞᱮᱫ ᱛᱟᱢᱟ
ᱢᱟᱱᱮ ᱠᱩᱲᱤ ᱜᱤᱫᱽᱟᱹᱨ ᱠᱚᱣᱟᱜ ᱡᱮ ᱚᱞᱯᱚ ᱵᱚᱭᱚᱥ ᱨᱮ ᱵᱟᱯᱞᱟ ᱦᱩᱭᱩᱜ ᱠᱟᱱᱟ ᱟᱵᱚ ᱥᱚᱢᱟᱡ ᱨᱮ ᱟᱫᱚ ᱱᱚᱣᱟ ᱫᱚ ᱱᱚᱣᱟ ᱱᱮᱭ ᱠᱤᱪᱷᱩ ᱞᱟᱹᱭ ᱛᱟᱞᱟᱝ ᱢᱮ
ᱦᱩ ᱦᱮᱸ ᱡᱟᱦᱟᱸ ᱵᱟᱞᱞᱚ ᱵᱤᱵᱟᱦᱚ ᱡᱟᱦᱟᱸᱢ ᱞᱟᱹᱭ ᱫᱟ ᱥᱮ
ᱚᱱᱟ ᱫᱚ ᱮᱠᱪᱩᱣᱟᱹᱞᱤ ᱤᱪᱤᱛ ᱫᱚ ᱚᱱᱠᱟ ᱛᱚ ᱵᱟᱝ ᱠᱟᱱᱟ ᱡᱟᱦᱟᱸ ᱞᱚ ᱢᱮᱱᱟᱜ ᱠᱟᱫᱟ ᱟᱵᱚ ᱫᱤᱥᱚᱢ ᱨᱮ ᱞᱚ ᱚᱱᱩᱥᱟᱨ ᱫᱚ ᱚᱱᱟ ᱫᱚ ᱜᱟᱹᱞᱟᱛ ᱜᱮ ᱟᱫᱚ ᱞᱚ ᱚᱱᱩᱥᱟᱨ ᱦᱚᱸ ᱴᱮᱵᱷᱮᱠ ᱦᱩᱭᱩᱜ ᱛᱟᱵᱚᱱᱟ ᱟᱫᱚ ᱞᱚ ᱚᱱᱩᱥᱟᱨ ᱛᱮ ᱵᱟᱠᱠᱚ ᱵᱤᱵᱟᱦᱚ ᱫᱚ ᱵᱟᱝ ᱴᱷᱤᱠ-ᱟ ᱞᱟᱦᱟᱛᱮ ᱦᱩᱭᱱᱟ ᱟᱫᱚ ᱱᱮᱛᱟᱨ ᱫᱚ ᱥᱚᱢᱚᱭ ᱯᱟᱨᱚᱢ ᱟᱠᱟᱱᱟ ᱥᱮ ᱛᱚ ᱡᱟᱦᱟᱸ ᱡᱩᱜᱽ ᱱᱤᱛᱚᱜ ᱡᱟᱦᱟᱸ ᱥᱚᱢᱚᱭ ᱚᱱᱟ ᱥᱚᱢᱚᱭ ᱦᱤᱥᱟᱹᱵ ᱛᱮᱫᱚ ᱢᱟᱱᱮ ᱫᱤᱱ ᱵᱚᱭᱮᱥ ᱚᱱᱩᱥᱟᱨ ᱜᱤ ᱥᱚᱵ ᱠᱤᱪᱷᱩ ᱴᱷᱤᱠ ᱦᱩᱭ ᱫᱚᱨᱠᱟᱨ᱾
ᱦᱮᱸ ᱟᱨ ᱱᱚᱰᱮ ᱫᱚ ᱤᱧ ᱫᱚ ᱢᱤᱫᱴᱮᱱ ᱱᱚᱜ ᱱᱟᱧ ᱵᱩᱡᱽ ᱮᱫᱟ ᱡᱮ ᱟᱵᱚ ᱥᱟᱱᱛᱟᱲ ᱫᱚ ᱦᱳᱭᱛᱳ ᱧᱮᱞ ᱢᱮ
ᱪᱮᱫ ᱦᱚᱸ ᱵᱟᱢ ᱠᱟᱹᱢᱤᱭᱟ ᱟᱨ ᱧᱮᱞᱟᱢ ᱟᱹᱰᱤ ᱫᱤᱱ ᱦᱚᱭᱛᱚᱢ ᱢᱮᱱᱟ ᱡᱟᱯᱤᱫ ᱡᱤᱵᱚᱱ ᱠᱤᱪᱷᱩᱱᱟᱜ ᱤᱧ ᱠᱚᱨᱟ ᱢᱟᱱᱮ ᱞᱟᱹᱜᱤᱫ ᱚᱱᱟ ᱪᱮᱥᱴᱟ ᱵᱚᱱ ᱪᱮᱥᱴᱟᱭᱟ ᱚᱱᱠᱟ ᱚᱱᱠᱟ ᱛᱮᱜᱮ ᱥᱚᱢᱚᱭ ᱯᱟᱨᱚᱢ ᱪᱟᱞᱟᱜᱼᱟ ᱟᱨ ᱢᱟᱱᱮ ᱮᱴᱟᱜ ᱵᱚᱭᱮᱥ ᱨᱮ ᱮᱢ ᱵᱟᱯᱞᱟᱭᱟ ᱦᱳᱭᱛᱚ ᱟᱢᱨᱤᱱ ᱜᱤᱫᱽᱨᱟᱹ ᱯᱤᱫᱽᱨᱟᱹ ᱠᱚ ᱠᱚ ᱦᱩᱭᱩᱜᱼᱟ ᱛᱟ ᱟᱢᱟᱜ ᱵᱚᱭ ᱪᱟᱞᱟᱜᱼᱟ ᱟᱨ ᱦᱳᱭᱛᱳ ᱦᱩ ᱢᱟᱱᱮ ᱳᱭ ᱠᱩᱲᱤ ᱜᱤᱫᱽᱨᱟᱹ ᱛᱚᱢ ᱢᱮᱱᱟ ᱢᱟᱱᱮ ᱚᱲᱟᱜ ᱨᱮᱱᱟᱜ ᱯᱷᱮᱢᱮᱞᱤ ᱠᱟᱱᱰᱤᱥᱚᱱ ᱦᱚᱛᱮᱡ ᱛᱮ ᱪᱟᱨᱢᱟᱨ ᱵᱟᱯᱞᱟ ᱦᱩᱭᱩᱜᱼᱟ ᱟᱨ ᱛᱚ ᱚᱱᱮ ᱚᱱᱟ ᱤᱧ ᱫᱚ ᱠᱟᱹᱴᱤᱡ ᱤᱧ ᱵᱩᱡ ᱮᱫᱟ ᱠᱟᱨᱚᱱ ᱥᱚᱴᱷᱤᱠ ᱥᱚᱢᱚᱭ ᱨᱮ ᱢᱤᱫ ᱦᱚᱲ ᱡᱩᱫᱤ ᱵᱟᱭ ᱢᱮᱨᱮᱡᱽ ᱥᱮ ᱵᱟᱯᱞᱟᱜ ᱟᱭ ᱚᱱᱟ ᱦᱚᱛᱮ ᱦᱮᱸᱥᱮ ᱵᱟᱝ
ᱦᱮᱸ ᱦᱮᱸ ᱦᱮᱸ ᱚᱥᱚᱴᱷᱤᱠ ᱵᱚ ᱵᱚᱭᱚᱥ ᱨᱮᱦᱚ ᱵᱟᱝ ᱦᱩᱭᱩᱜᱼᱟ ᱛᱚ ᱫᱚᱢᱮ ᱠᱤᱪᱷᱩ ᱨᱮ ᱯᱨᱚᱵᱞᱮᱢ ᱦᱚᱸ ᱦᱩᱭᱩᱜᱼᱟ ᱥᱚᱨᱤᱨ ᱨᱮ ᱦᱚᱲᱢᱚ ᱨᱮ ᱥᱮ ᱜᱤᱫᱽᱨᱟᱹ ᱠᱚᱨᱮ
ᱦᱮᱸ ᱟᱨ ᱦᱚᱭ ᱛᱚ ᱥᱚᱴᱷᱤᱠ ᱵᱚᱭᱮᱥ ᱨᱮ ᱦᱚᱭ ᱛᱚ ᱵᱟᱭ ᱵᱟᱯᱞᱟ ᱦᱳᱭᱱᱟ ᱦᱳᱭᱱᱟ ᱠᱤᱪᱷᱩ ᱤᱭᱟᱹ ᱦᱩᱭᱩᱜᱼᱟ ᱟᱨ ᱠᱟᱨᱚᱱ ᱤᱧ ᱨᱮᱱ ᱜᱤᱫᱽᱨᱟᱹᱢ ᱧᱮᱞᱮᱭᱟ ᱦᱚᱭ ᱛᱚ ᱠᱤᱪᱷᱩ ᱩᱸ ᱯᱟᱲᱦᱟᱜ ᱠᱟᱱ ᱜᱮᱭᱟ ᱟᱨ ᱦᱩᱭ ᱩᱱ ᱡᱚᱠᱷᱟᱱ ᱚᱱᱠᱟᱱ ᱜᱷᱚᱴᱚᱱᱟ ᱜᱷᱚᱴᱟᱣ ᱠᱟᱛᱮᱫ ᱢᱟᱱᱮ ᱩᱱᱤ ᱜᱤᱫᱽᱨᱟᱹᱣᱟᱜ ᱯᱟᱲᱦᱟᱜ ᱠᱤᱪᱷᱩ ᱳᱭ ᱚᱱᱟ ᱢᱮᱱᱛᱮ ᱚᱱᱟ ᱠᱟᱢᱤ ᱞᱮᱠᱟ ᱤᱯᱷᱮᱠᱴ ᱯᱟᱲᱟᱣ ᱠᱟᱛᱮ ᱦᱚᱭ ᱛᱚ ᱛ ᱵᱟᱹᱜᱤ ᱟᱫᱚ ᱚᱱᱮ ᱚᱱᱟ ᱦᱚᱛᱮᱡ ᱛᱮ ᱠᱤᱪᱷᱩ ᱤᱯᱷᱮᱠᱴ ᱯᱟᱲᱟᱜ ᱠᱟᱱᱟ
ᱦᱩᱸ ᱱᱤᱭᱟᱹ ᱠᱚ ᱠᱟᱹᱴ ᱠᱤᱪᱷᱩ ᱠᱤᱪᱷᱩ ᱡᱤᱱᱤᱥ ᱫᱭᱟᱱ ᱦᱚ ᱛᱟᱠᱚ ᱡᱮᱢᱚᱱ ᱦᱩᱞ ᱢᱟᱦᱟ ᱠᱚᱨᱮ ᱦᱚᱸ ᱠᱚ ᱱᱟᱭᱤᱴ ᱯᱨᱳᱜᱨᱟᱢ ᱦᱚᱸ ᱠᱚ ᱫᱚᱦᱚᱭᱟ ᱮᱱᱮᱡ ᱥᱮᱨᱮᱧ ᱫᱚᱢᱮ ᱦᱩᱭᱩᱜᱼᱟ ᱚᱱᱟ ᱠᱚᱦᱚᱸ ᱛᱚ ᱵᱟᱝ ᱴᱷᱤᱠ ᱟᱥᱮ ᱚᱱᱟ ᱚᱱᱟ ᱫᱚ ᱚᱱᱟ ᱠᱚᱦᱚᱸ ᱛᱷᱚᱲᱟ ᱫᱷᱮᱭᱟᱱᱟᱜ ᱠᱷᱟᱡ ᱠᱚ ᱟᱨᱦᱚ ᱵᱷᱟᱜᱤᱭᱟ ᱟᱨᱦᱚ ᱫᱚᱢᱮ ᱠᱤᱪᱷᱩ ᱢᱮᱱᱟᱜᱼᱟ ᱛᱚᱵᱮ ᱠᱷᱟᱡᱽ ᱜᱮ ᱟᱵᱚ ᱦᱚᱲ ᱫᱚᱠᱚ ᱞᱟᱦᱟ ᱫᱟᱲᱮᱭᱟᱜᱼᱟ
ᱦᱮᱸ ᱢᱟᱱᱮ ᱵᱚᱠᱛᱚᱵᱵᱚ ᱫᱚᱦᱚ ᱫᱚ ᱴᱷᱤᱠ ᱜᱮᱭᱟ ᱢᱮᱱ ᱠᱷᱟᱱ ᱚᱱᱮ ᱚᱱᱟ ᱯᱷᱟᱪᱪᱚᱱ ᱫᱚ ᱚᱱᱟ ᱱᱤᱭᱮ ᱫᱚ ᱵᱟᱝ ᱢᱟᱱᱟ ᱵᱷᱟᱞᱤᱭᱟ ᱠᱟᱨᱚᱱ ᱟᱨ ᱟᱵᱚ ᱫᱚ ᱚᱱᱮ ᱚᱱᱟ ᱤᱭᱟᱹ ᱯᱷᱟᱱᱰ ᱯᱷᱩᱱ ᱫᱚᱢᱮ ᱯᱨᱳᱜᱨᱟᱢ ᱠᱚ ᱦᱩᱭᱩᱜ ᱠᱟᱱ ᱛᱟᱵᱚᱱᱟ ᱤᱱ ᱠᱷᱟᱱ ᱚᱱᱟᱛᱮ